ᱦᱮᱞᱳᱣ᱾
ᱦᱚᱸ ᱦᱳᱭ ᱦᱮᱞᱳ ᱾
ᱦᱮᱸ ᱨᱚᱲ ᱟᱸᱡᱚᱢᱚᱜ ᱠᱟᱱ ᱛᱟᱹᱞᱤᱧᱟᱹ?
ᱦᱳᱭ ᱟᱸᱡᱚᱢᱚᱜ ᱠᱟᱱ ᱛᱟᱹᱵᱤᱱᱟ, ᱟᱨ ᱟᱹᱞᱤᱧᱟᱜ ᱵᱤᱱ ᱟᱸᱡᱚᱢ ᱧᱟᱢᱮᱫᱟ?
ᱦᱳᱭ ᱦᱳᱭ, ᱟᱸᱡᱚᱢᱚᱜ ᱠᱟᱱ ᱛᱟᱹᱵᱤᱱᱟ ᱟᱹᱵᱤᱱᱟᱜ ᱦᱚᱸ᱾
ᱩᱸ ᱡᱚᱦᱟᱨ ᱜᱮ᱾
ᱦᱳᱭ ᱦᱳᱭ ᱡᱚᱦᱟᱨ ᱜᱮ᱾
ᱦᱳᱭ ᱾
ᱦᱳᱭ ᱟᱪᱪᱷᱟ ᱛᱤᱦᱤᱧᱟᱜ ᱦᱚᱭ ᱦᱤᱥᱤᱫ ᱫᱚ ᱚᱠᱟᱞᱮᱠᱟ ᱛᱟᱦᱮᱸ ᱠᱟᱱᱟ ᱟᱯᱮ ᱚᱱᱛᱮ ᱫᱚ᱾
ᱟᱞᱮ ᱥᱮᱫ ᱫᱚ ᱢᱟᱲᱟᱝ ᱢᱟ ᱫᱚᱢᱮ ᱥᱤᱛᱩᱝ ᱠᱟᱫ ᱛᱟᱦᱮᱸᱜ-ᱮ ᱛᱮᱦᱮᱧ ᱫᱚ ᱥᱮᱛᱟᱜ ᱠᱷᱚᱱᱟᱜ ᱜᱮ ᱥᱤᱛᱩᱝ ᱟᱠᱟᱫ ᱛᱟᱦᱮᱸᱜ-ᱮ ᱟᱫᱚ ᱱᱚᱜᱼᱚᱭ ᱡᱮ ᱢᱟᱸᱡᱟᱱ ᱚᱠᱛᱚ ᱠᱟᱹᱴᱤᱡ ᱟᱭᱩᱵ ᱞᱟᱦᱟ ᱩᱱ ᱚᱠᱛᱚ ᱫᱚ ᱫᱚᱢᱮ ᱫᱟᱜ ᱮ ᱡᱟᱹᱲᱤ ᱜᱚᱫ ᱠᱮᱫᱟᱹᱭ᱾ ᱟᱵᱟᱨ ᱱᱤᱛᱚᱜ ᱫᱚ ᱠᱟᱹᱴᱤᱡ ᱮ ᱯᱷᱟᱸᱠᱟ ᱯᱷᱟᱸᱠᱟᱣ ᱟᱠᱟᱜᱼᱟᱭ ᱦᱳᱭ᱾
ᱟᱪᱪᱷᱟ
ᱟᱯᱮ ᱥᱮᱜ ᱜᱮ ᱪᱮᱫ ᱞᱮᱠᱟ?
ᱟᱞᱮ ᱥᱮᱜ ᱦᱚᱸ ᱚᱝᱠᱟ ᱜᱮ᱾ ᱛᱮᱦᱤᱧᱟᱜ ᱦᱚᱭ ᱦᱤᱸᱥᱤᱫ ᱫᱚ ᱚᱱᱟ ᱡᱚᱠᱷᱚᱱ ᱥᱮᱛᱟᱜ ᱮᱱᱟ ᱥᱮᱛᱟᱜ ᱯᱚᱨᱮᱞᱤᱧ ᱧᱮᱞ ᱫᱟ ᱥᱮᱛᱟᱜ ᱠᱷᱚᱱᱟᱜ ᱜᱮ ᱫᱟᱜ ᱡᱚᱨᱚᱜ ᱠᱟᱱ ᱛᱟᱦᱮᱱᱟ ᱟᱫᱚ ᱛᱤᱠᱤᱱ ᱦᱟᱹᱵᱤᱡ ᱫᱚᱭ ᱫᱟᱜ ᱠᱮᱜ ᱜᱮᱭᱟ᱾
ᱚᱸ
ᱟᱫᱚ ᱚᱱᱮ ᱡᱮ ᱫᱟᱜ ᱠᱮᱜᱼᱟᱭ ᱟᱫᱚ ᱤᱱᱟᱹ ᱠᱷᱟᱹᱛᱤᱨ ᱛᱮ ᱛᱮᱦᱤᱧᱟᱜ ᱦᱚᱭ ᱦᱤᱸᱥᱤᱫ ᱫᱚ ᱦᱟᱸᱜ ᱟᱫᱚ ᱨᱮᱭᱟᱲ ᱜᱮ ᱛᱟᱦᱮᱸ ᱠᱟᱱᱟ ᱟᱫᱚ ᱫᱟᱜ ᱠᱮᱜᱼᱟᱭ ᱛᱚ ᱥᱮᱛᱟᱜ ᱨᱮ᱾ ᱦᱳᱭ ᱦᱳᱭ ᱟᱫᱚ ᱦᱟᱸᱜ ᱱᱤᱛᱳᱜ ᱦᱟᱹᱵᱤᱡ ᱛᱮ ᱦᱚᱸᱜᱼᱚᱭ ᱱᱟᱯᱟᱭ ᱜᱮ ᱦᱮᱱᱟᱜ ᱠᱟᱜᱼᱟ ᱦᱟᱸᱜ᱾
ᱦᱩᱸ ᱟᱹᱰᱤ ᱱᱟᱯᱟᱭ᱾
ᱦᱳᱭ ᱦᱮᱸ
ᱳᱭ
ᱟᱪᱪᱷᱟ ᱟᱫᱚ ᱟᱯᱮ ᱥᱮᱱᱟᱜ ᱪᱟᱥ ᱠᱟᱹᱢᱤ ᱠᱚᱫᱚ ᱛᱟᱦᱞᱮ ᱥᱟᱹᱛ ᱦᱮᱡ ᱟᱠᱟᱱᱟ ᱥᱮ ᱟᱹᱣᱨᱤ?
ᱦᱮᱸ ᱪᱟᱥ ᱠᱟᱹᱢᱤ ᱠᱚᱢᱟ ᱦᱚᱜ-ᱚᱭ ᱱᱚᱜ-ᱚᱭ ᱮᱛᱚᱦᱚᱵ ᱟᱠᱟᱱᱟ ᱥᱟᱹᱛ ᱢᱟ ᱟᱣᱨᱤ ᱥᱟᱹᱛ ᱛᱟᱹᱜ ᱱᱚᱜ-ᱚᱭ ᱫᱟᱜ ᱡᱟᱹᱲᱤ ᱵᱟᱝ ᱠᱷᱟᱹᱛᱤᱨ ᱛᱮᱜᱮ ᱦᱚᱜ-ᱚᱭ ᱵᱟᱝᱞᱮ ᱟᱨᱚᱢᱵᱚ ᱫᱟᱲᱮ ᱠᱟᱣᱫᱟ ᱢᱟᱲᱟᱝ ᱛᱮᱫᱚ, ᱟᱫᱚ ᱛᱚᱞᱟ ᱠᱚᱢᱟ ᱦᱟᱨᱟᱣ ᱟᱠᱟᱱ ᱛᱟᱦᱮᱸᱜ ᱜᱮ, ᱟᱨ ᱫᱟᱜ ᱡᱟᱹᱲᱤ ᱵᱟᱝ ᱠᱷᱟᱹᱛᱤᱨ ᱛᱮᱜᱮ ᱟᱨ ᱠᱷᱮᱛᱨᱮ ᱡᱩᱫᱤ ᱵᱟᱝ ᱫᱟᱜ ᱵᱟᱝ ᱛᱤᱸᱜᱩ ᱞᱮᱱᱠᱷᱟᱱ ᱪᱤᱠᱟᱹ ᱛᱤᱵᱤᱱ ᱥᱤᱭᱟ ᱟᱲᱮ ᱠᱚ ᱪᱤᱠᱟᱹ ᱛᱤᱵᱤᱱ ᱵᱟᱜᱟᱣᱟ ᱵᱟᱝ ᱥᱮ᱾ ᱨᱚᱦᱚᱲ ᱨᱮᱫᱚ ᱦᱳᱭ ᱚᱱᱟ ᱠᱟᱨᱚᱱ ᱛᱮᱜᱮ ᱦᱚᱜ-ᱚᱭ ᱰᱮᱨᱤ ᱜᱚᱜ ᱟᱠᱟᱱᱟ ᱱᱤᱭᱟᱹ ᱵᱟᱨ ᱫᱚ᱾
ᱟᱪᱪᱷᱟ
ᱦᱚᱜ-ᱚᱭ ᱮᱛᱚᱦᱚᱵ ᱟᱠᱟᱱᱟ,
ᱦᱳᱭᱛᱚ ᱟᱫᱚ ᱦᱟᱸᱜ ᱛᱟᱦᱞᱮ ᱨᱚᱦᱚᱭ ᱠᱟᱹᱢᱤ ᱦᱚᱨᱟ ᱠᱚᱫᱚ ᱟᱹᱣᱨᱤ ᱦᱟᱸᱜ
ᱟᱹᱣᱨᱤ ᱦᱩᱸᱳᱭ ᱟᱹᱣᱨᱤ ᱦᱟᱸᱜ ᱞᱮ ᱥᱟᱹᱛᱟ ᱟᱫᱚ ᱟᱢᱦᱚ ᱟᱵᱮᱱ ᱚᱱᱛᱮ ᱜᱮ ᱪᱮᱫ ᱞᱮᱠᱟ ᱨᱚᱦᱚᱭ ᱠᱟᱹᱢᱤ ᱠᱚᱫᱚ ᱛᱤᱱᱟᱹᱜ ᱥᱟᱺᱜᱤᱧ ᱠᱮᱜ-ᱟ ᱯᱮ?
ᱟᱪᱪᱷᱟ ᱟᱪᱷᱟ ᱟᱞᱮ ᱱᱚᱛᱮ ᱦᱚᱸ ᱢᱟᱱᱮ ᱞᱟᱦᱟ ᱠᱷᱚᱱᱟᱜ ᱜᱮᱭ ᱫᱟᱜ ᱡᱟᱹᱲᱤᱭᱮᱫ ᱛᱟᱦᱮᱱᱟ ᱟᱫᱚ ᱚᱱᱟ ᱠᱷᱟᱹᱛᱤᱨ ᱛᱮ ᱦᱟᱸᱜ ᱟᱫᱚ ᱨᱚᱦᱚᱭ ᱠᱟᱹᱢᱤ ᱦᱚᱨᱟ ᱠᱚᱫᱚ ᱦᱟᱸᱜ ᱢᱩᱪᱟᱹᱫ ᱟᱹᱜᱩ ᱠᱟᱜ-ᱟ ᱞᱮ᱾
ᱩᱦᱩ ᱟᱰᱤ
ᱟ ᱦᱳᱭ ᱦᱳᱭ ᱦᱳᱭ ᱟᱫᱚ ᱦᱟᱸᱜ ᱞᱤᱧ ᱞᱟᱹᱭᱫᱟ ᱱᱚᱜ-ᱚᱭ ᱡᱟᱦᱟᱸ ᱨᱚᱦᱚᱭ ᱠᱟᱹᱢᱤ ᱠᱚ ᱦᱳᱭᱳᱜ ᱠᱟᱱ ᱫᱚ
ᱦᱳᱭ
ᱚᱱᱟ ᱵᱟᱫᱽ ᱫᱤᱭᱮ ᱦᱮᱸ
ᱦᱮᱸ
ᱟᱨᱚ ᱦᱟᱸᱜ ᱚᱝᱠᱟ ᱟᱯᱮ ᱟᱛᱩ ᱴᱚᱞᱟᱨᱮ ᱱᱤᱛᱳᱜ ᱡᱟᱦᱟᱸᱱᱟᱜ ᱠᱟᱹᱢᱤ ᱠᱚ ᱧᱮᱞ ᱧᱟᱢᱚᱜ ᱠᱟᱱᱟ?
ᱱᱮᱛᱳᱜ ᱚᱱᱟ ᱨᱚᱦᱚᱭ ᱵᱟᱛ ᱠᱟᱛᱮᱜ ᱫᱚ ᱚᱱᱠᱟᱱᱟᱜ ᱠᱟᱹᱢᱤ ᱦᱚᱨᱟ ᱠᱚᱫᱚ ᱵᱟᱝ ᱧᱮᱞ ᱧᱟᱢᱚᱜ ᱠᱟᱱᱟ ᱱᱮᱛ ᱱᱤᱛᱚᱜ ᱫᱚ ᱱᱤᱛᱫᱚ ᱠᱷᱟᱹᱞᱤ ᱯᱤᱨ ᱤᱱ ᱢᱟᱱᱮ ᱪᱟᱥ ᱨᱮ ᱦᱚᱲ ᱵᱮᱥᱛ ᱛᱚ ᱢᱟᱱᱮ ᱪᱮᱫ ᱞᱤᱧ ᱢᱮᱱᱟ ᱚᱱᱟ ᱠᱚᱨᱮ ᱜᱮ ᱫᱚᱢᱮ ᱠᱚ ᱞᱟᱜᱟᱣ ᱠᱟᱱᱟ ᱟᱫᱚ ᱠᱟ ᱱᱚᱣᱟ ᱦᱩᱲᱩ ᱢᱟ ᱨᱚᱦᱚᱭ ᱜᱮ ᱞᱟᱜᱟᱣ ᱣᱟᱠᱟᱱᱟ ᱵᱟᱠᱷᱟᱱ ᱥᱟᱨᱟ ᱵᱚᱪᱷᱚᱨ ᱪᱮᱜ ᱵᱚᱱ ᱡᱚᱢᱟ ᱵᱟᱝ ᱥᱮ? ᱦᱳᱭ,
ᱦᱳᱭ ᱛᱚ
ᱦᱩᱸ
ᱟᱫᱚ ᱦᱟᱸᱜ ᱟᱞᱮᱥᱮᱫ ᱫᱚ ᱵᱟᱠᱷᱟᱱ ᱫᱚ ᱱᱤᱛᱳᱜ ᱫᱚ ᱡᱟᱦᱟᱸᱭ ᱠᱚᱣᱟᱜ ᱚᱝᱠᱟ ᱞᱟᱦᱟ ᱞᱟᱦᱟ ᱠᱚ ᱨᱚᱦᱚᱭ ᱟᱠᱟᱫ ᱫᱚ
ᱦᱳᱭ
ᱟᱫᱚ ᱦᱟᱸᱜ ᱩᱝᱠᱩ ᱠᱚᱫᱚ ᱦᱟᱸᱜ ᱱᱤᱛᱳᱜ ᱫᱚ ᱟᱫᱚ ᱵᱟᱦᱨᱮ ᱫᱤᱥᱚᱢ ᱥᱮᱜ ᱠᱚ ᱢᱚᱦᱚᱰᱟᱜ ᱠᱟᱱᱟ ᱠᱟᱹᱣᱰᱤ ᱟᱨᱡᱟᱣ ᱞᱟᱹᱜᱤᱫ᱾
ᱦᱳᱭ ᱚᱱᱟ ᱦᱚᱸᱛᱚ ᱠᱟᱹᱣᱰᱤ ᱟᱨᱡᱟᱣ ᱦᱚᱸ ᱵᱟᱢᱵᱮᱱ ᱢᱚᱦᱚᱰᱟ ᱞᱮᱱᱠᱷᱟᱱ ᱮᱴᱟᱜ ᱥᱮᱫ ᱚᱠᱟᱨᱮ ᱠᱟᱹᱣᱰᱤ ᱫᱚ ᱢᱟᱱᱮ ᱚᱠᱟᱨᱮᱵᱤᱱ ᱧᱟᱢᱟ ᱥᱚᱝᱥᱟᱨ ᱪᱤᱠᱛᱮᱵᱚᱱ ᱪᱟᱞᱟᱣᱟ ᱵᱟᱝ ᱥᱮ ᱟᱵᱚ ᱢᱟ
ᱦᱳᱭ ᱦᱳᱭ ᱚᱱᱟ ᱦᱚᱸ ᱟᱨ ᱡᱟᱦᱟᱸᱭ ᱠᱚ ᱚᱱᱠᱟ ᱫᱤᱞ ᱫᱟᱲᱮ ᱩᱱᱟᱹᱜ ᱵᱟᱹᱱᱩᱜ ᱟᱠᱟᱫ ᱛᱟᱠᱚᱣᱟ ᱟᱫᱚ ᱩᱱᱠᱩ ᱠᱚᱫᱚ ᱦᱟᱸᱜ ᱟᱛᱳ ᱴᱚᱞᱟ ᱨᱮᱜᱮ ᱦᱟᱸᱜ ᱡᱟᱦᱟᱸᱭ ᱠᱚᱣᱟᱜ ᱨᱚᱦᱚᱭ ᱠᱟᱹᱢᱤ ᱦᱚᱨᱟ ᱛᱟᱭᱚᱢ ᱟᱠᱟᱱ ᱫᱚ
ᱦᱳᱭ
ᱟᱫᱚ ᱦᱟᱸᱜ ᱩᱱᱠᱩ ᱠᱚ ᱴᱷᱮᱱ ᱢᱩᱞᱤᱭᱟ ᱦᱤᱥᱟᱹᱵ ᱛᱮ ᱦᱟᱸᱜ ᱠᱚ ᱠᱟᱹᱢᱤ ᱠᱟᱱᱟ
ᱦᱳᱭ ᱦᱳᱭ ᱟᱫᱚ ᱟᱵᱚ ᱢᱟ ᱨᱮᱸᱜᱮᱡ ᱦᱚᱲ ᱵᱟᱵᱚᱱ ᱠᱟᱹᱢᱤ ᱨᱮᱦᱚᱸ ᱪᱤᱠᱟᱹᱛᱮᱵᱚᱱ
ᱡᱚᱢ ᱧᱩᱭᱟ ᱦᱳᱭ ᱦᱳᱭ ᱟᱨᱦᱚᱸ ᱧᱮᱞ ᱧᱟᱢᱚᱜᱼᱟ ᱱᱤᱛᱚᱜ ᱢᱟ ᱟᱨᱚ ᱡᱟᱹᱯᱩᱫ ᱫᱤᱱ ᱛᱚ ᱟᱫᱚᱼᱼ ᱟᱭᱢᱟ ᱜᱮ ᱦᱟᱸᱜ ᱦᱚᱭ ᱦᱤᱸᱥᱤᱫ ᱛᱮ ᱦᱟᱸᱜ ᱟᱹᱰᱤ ᱦᱚᱲᱟᱜ ᱜᱮ ᱚᱲᱟᱜ ᱫᱩᱣᱟᱹᱨ ᱠᱚ ᱦᱟᱸᱜ ᱵᱷᱚᱸᱫᱚᱨ ᱵᱷᱚᱝ ᱟᱠᱟᱱᱟ
ᱦᱳᱭ
ᱟᱫᱚ ᱩᱱᱠᱩ ᱡᱟᱦᱟᱸᱭ ᱚᱲᱟᱜ ᱫᱟᱞᱚᱵ ᱠᱚᱠᱚ ᱵᱟᱲᱟᱭᱟ ᱦᱟᱸᱜ ᱵᱟᱵᱟ ᱦᱚᱲ ᱠᱚᱣᱟᱜ ᱫᱚ ᱦᱟᱸᱜ ᱟᱫᱚ ᱤᱱᱟᱹ ᱠᱟᱹᱢᱤ ᱠᱚ ᱦᱟᱸᱜ ᱧᱮᱞ ᱧᱟᱢᱚᱜᱼᱟ ᱱᱤᱛᱚᱜ ᱟᱞᱮ ᱥᱮᱫ ᱫᱚ ᱦᱟᱸᱜ
ᱦᱳᱭ
ᱟᱫᱚ ᱛᱟᱦᱚᱞᱮ ᱟᱯᱮ ᱥᱮᱱᱟᱜ ᱟᱹᱛᱩ ᱫᱤᱥᱚᱢ ᱫᱚ ᱚᱠᱟ ᱞᱮᱠᱟ ᱧᱮᱞ ᱡᱚᱝ ᱛᱮ ᱪᱤᱛᱟᱹᱨ ᱠᱚ ᱚᱠᱟ ᱞᱮᱠᱟ?
ᱟᱞᱮ ᱥᱮᱱᱟᱜ ᱟᱛᱳ ᱢᱟ ᱦᱚᱯᱚᱱ ᱢᱟ ᱦᱚᱯᱚᱱ ᱜᱮᱛᱟ ᱞᱮ ᱛᱟ ᱢᱟ ᱟᱞᱮᱭᱟᱜ ᱫᱚ ᱟᱫᱚᱼᱼ ᱧᱮᱞ ᱡᱚᱝ ᱛᱮᱫᱚ ᱪᱮᱫ ᱞᱮᱠᱟ ᱞᱤᱧ ᱢᱮᱱᱟ ᱛᱚ ᱞᱟᱭᱤᱱᱼᱼ ᱞᱟᱹᱭ ᱢᱟᱱᱮ ᱞᱟᱹᱭᱤᱱ ᱞᱟᱹᱭᱤᱱ ᱫᱚ ᱵᱟᱹᱱᱩᱜ ᱟᱠᱟᱫ ᱛᱟᱞᱮᱭᱟ ᱞᱟᱭᱤᱱ ᱫᱚᱼᱼ ᱞᱟᱭᱤᱱ ᱧᱚᱜ ᱜᱮᱛᱟ ᱞᱮᱭᱟ ᱮᱱᱠᱷᱟᱱ ᱫᱚ ᱟᱨᱦᱚᱸ ᱵᱷᱤᱛᱤᱨ ᱠᱚᱨᱮ ᱵᱚᱞᱚ ᱧᱚᱜ ᱜᱮ ᱛᱟᱞᱮᱭᱟ ᱚᱱᱮ ᱚᱱᱠᱟ
ᱟᱪᱪᱷᱟ ᱟᱫᱚ ᱦᱟᱸᱜ ᱪᱟᱢᱠᱟ ᱪᱩᱢᱠᱟᱹ ᱚᱲᱟᱜ ᱫᱚ ᱦᱮᱱᱟᱜ ᱟᱠᱟᱜᱼᱟ ᱵᱟᱝ
ᱪᱟᱢᱠᱟ ᱪᱩᱢᱠᱟᱹ ᱚᱲᱟᱜ ᱫᱚ ᱢᱮᱱᱟᱜ ᱟᱠᱟᱫ ᱛᱟᱞᱮᱭᱟ ᱚᱸᱰᱮ ᱞᱟᱭᱤᱱ ᱞᱟᱭᱤᱱ ᱫᱚ ᱵᱟᱹᱱᱩᱜ ᱟᱠᱟᱫ ᱛᱟᱞᱮᱭᱟ ᱠᱩᱞᱦᱤ ᱡᱮ ᱠᱩᱞᱦᱤ ᱢᱮᱱᱟᱜ ᱛᱟᱞᱮᱭᱟ ᱛᱟᱞᱟ ᱛᱟᱞᱟ ᱛᱮ ᱛᱟᱯᱚᱨ ᱦᱟᱱᱛᱮ ᱱᱟᱛᱮ ᱠᱩᱞᱦᱤ ᱢᱟ ᱢᱮᱱᱟᱜ ᱛᱟᱞᱮ ᱠᱩᱞᱦᱤ ᱦᱟᱱᱟ ᱫᱷᱟᱨᱮ ᱱᱚᱣᱟ ᱫᱷᱟᱨᱮ ᱦᱚᱸ ᱚᱲᱟᱜ ᱫᱚ ᱢᱮᱱᱟᱜ ᱟᱠᱟᱫᱟ ᱟᱨᱦᱚ ᱚᱫᱷᱮᱠ ᱟᱜ ᱫᱚ ᱵᱚᱞᱚ ᱜᱮᱭᱟ ᱚᱫᱷᱮᱠᱟᱜ ᱫᱚ ᱠᱟᱹᱴᱤᱡ ᱦᱟᱱᱛᱮ ᱧᱚᱜ ᱜᱮᱭᱟ ᱚᱱᱮ ᱚᱱᱠᱟ ᱠᱟᱱ ᱛᱟᱞᱮᱭᱟ ᱦᱳᱭ
ᱟᱹᱰᱤ ᱱᱟᱯᱟᱭᱼᱼ
ᱟᱨ ᱢᱮᱱ ᱫᱟᱞᱤᱧ ᱛᱟᱦᱚᱞᱮ ᱟᱯᱮ ᱥᱮᱱᱟᱜ ᱚᱱᱟ ᱟᱹᱛᱩ ᱫᱤᱥᱚᱢ ᱫᱚ ᱪᱮᱫ ᱞᱮᱠᱟ?
ᱟᱞᱮ ᱥᱮᱱᱟᱜ ᱟᱹᱛᱩ ᱫᱤᱥᱚᱢ ᱫᱚ ᱦᱟᱸᱜ ᱧᱮᱞ ᱡᱚᱝ ᱛᱮᱫᱚ ᱦᱟᱸᱜ ᱮᱠᱫᱚᱢ ᱦᱟᱸᱜ ᱩᱱᱠᱩ ᱵᱟᱜᱰᱩᱞᱩᱝ ᱠᱚ ᱜᱮᱨ ᱟᱠᱟᱱ ᱜᱮᱨ ᱠᱚᱜ ᱫᱚ ᱡᱟᱸᱦᱟ ᱞᱮᱠᱟ ᱵᱟᱠᱚ ᱧᱮᱞᱚᱜᱼᱟ
ᱦᱳᱭ
ᱮᱠᱫᱚᱢ ᱦᱟᱸᱜ ᱚᱱᱮ ᱚᱱᱠᱟ ᱜᱮ ᱦᱟᱸᱜ ᱧᱮᱞᱚᱜᱼᱟ ᱟᱞᱮ ᱥᱮᱱᱟᱜ ᱟᱛᱳ ᱫᱤᱥᱚᱢ ᱫᱚ ᱮᱸ ᱢᱤᱫ ᱥᱚᱡᱷᱮ ᱛᱮ ᱦᱳᱭ ᱦᱳᱭ ᱦᱳᱭ ᱢᱤᱫ ᱥᱚᱡᱷᱮ ᱛᱮ ᱟᱨ ᱯᱚᱨ ᱯᱚᱨ ᱜᱮ ᱦᱟᱸᱜ ᱚᱲᱟᱜ ᱢᱮᱱᱟᱜ ᱟᱠᱟᱜᱼᱟ
ᱚᱸ
ᱦᱩᱸ ᱟᱨᱞᱤᱧ ᱞᱟᱹᱭᱫᱟ ᱚᱱᱟ ᱡᱟᱦᱟᱸ ᱟᱯᱮ ᱟᱹᱛᱳ ᱫᱤᱥᱚᱢ ᱥᱮᱫ ᱚᱱᱛᱮ ᱫᱚ ᱦᱟᱸᱜ ᱟᱵᱚᱼᱼ ᱥᱟᱱᱛᱟᱲ ᱦᱚᱯᱚᱱ ᱜᱮ ᱵᱟᱹᱲᱛᱤ ᱵᱚᱱ ᱧᱮᱞ ᱧᱟᱢᱚᱜ ᱠᱟᱱᱟ ᱥᱮ ᱚᱱᱠᱟ ᱪᱷᱟᱛᱤᱠ ᱡᱟᱹᱛᱤ ᱦᱚᱸᱠᱚ ᱧᱮᱞ ᱧᱟᱢᱚᱜ ᱠᱟᱱ ᱜᱮᱭᱟ
ᱮᱸ ᱵᱟᱝᱼᱟ ᱟᱨᱼᱼ ᱟᱞᱮ ᱥᱮᱫ ᱱᱚᱛᱮ ᱫᱚ ᱥᱟᱱᱛᱟᱲ ᱡᱟᱹᱛᱤ ᱦᱚᱸᱼᱼ ᱧᱮᱞ ᱧᱟᱢᱚᱜ ᱟᱠᱚ ᱟᱨ ᱪᱷᱟᱛᱤᱠ ᱡᱟᱛᱤ ᱦᱚᱸ ᱧᱮᱞ ᱧᱟᱢᱚᱜ ᱟᱠᱚ ᱚᱱᱠᱟ ᱥᱚᱢᱟᱱ ᱧᱚᱜ ᱜᱮ ᱟᱨᱠᱤ
ᱟᱪᱪᱷᱟ ᱟᱪᱪᱷᱟ
ᱦᱳᱭ ᱟᱨ ᱟᱯᱮ ᱚᱱᱛᱮ ᱫᱚᱼᱼ
ᱟᱞᱮ ᱱᱚᱛᱮ ᱫᱚ ᱦᱟᱸᱜ ᱥᱟᱱᱛᱟᱲᱼᱼ ᱟᱵᱚ ᱥᱟᱱᱛᱟᱲ ᱜᱮ ᱦᱟᱸᱜ ᱡᱟᱹᱥᱛᱤ ᱦᱮᱱᱟᱜ ᱠᱟᱜᱵᱚᱱᱟ ᱦᱮᱱᱟᱜ ᱠᱟᱫ ᱞᱮᱭᱟ᱾ ᱟᱨ ᱚᱱᱠᱟ ᱪᱷᱟᱛᱤᱠ ᱡᱟᱹᱛᱤ ᱫᱚ ᱦᱟᱸᱜ ᱢᱤᱫ ᱵᱟᱨ ᱦᱚᱲ ᱠᱚ ᱧᱮᱞ ᱧᱟᱢᱚᱜᱼᱟ᱾ ᱩᱱᱠᱩ ᱫᱚ ᱦᱟᱸᱜ ᱠᱚ ᱵᱟᱥᱟᱣ ᱠᱟᱱᱟ ᱱᱚᱰᱮ ᱟᱹᱛᱩ ᱫᱤᱥᱚᱢ ᱦᱮᱡ ᱠᱟᱛᱮ᱾
ᱚᱻ ᱟᱪᱪᱷᱟ
ᱠᱚᱨᱮᱱ ᱫᱚ ᱠᱚ ᱵᱟᱝ ᱠᱟᱱᱟ ᱟᱫᱚ ᱚᱠᱟ ᱠᱚᱨᱮ ᱠᱷᱚᱡ ᱠᱚ ᱦᱮᱡ ᱠᱟᱛᱮᱜ ᱠᱚ ᱵᱟᱥᱟᱣ ᱟᱠᱟᱱᱟ ᱟᱫᱚ ᱟᱞᱮᱼᱼ ᱫᱚᱦᱚ ᱠᱟᱜ ᱠᱚᱜᱮ ᱜᱮᱭᱟ ᱩᱱᱠᱩ ᱦᱚᱸᱛᱚ ᱢᱟᱹᱱᱢᱤ ᱠᱟᱱ ᱜᱮᱭᱟ ᱠᱚ ᱥᱮᱼᱼ ᱚᱠᱟ ᱥᱮᱫ ᱫᱚᱵᱮᱱ ᱥᱟᱦᱟ ᱜᱤᱲᱤ ᱠᱟᱠᱚᱣᱟ ᱦᱟᱸᱜ ᱦᱮᱸ
ᱯᱟᱭ ᱟᱫᱚ ᱛᱟᱦᱚᱞᱮ ᱢᱮᱱᱼᱼ ᱛᱟᱞᱤᱧ ᱟᱯᱮ ᱥᱮᱫ ᱫᱚ ᱥᱟᱱᱛᱟᱲ ᱟᱵᱚ ᱥᱟᱱᱛᱟᱲᱜᱮ ᱵᱤᱥᱤ ᱠᱚ ᱧᱮᱞ ᱧᱟᱢᱚᱜᱼᱟ ᱵᱟᱝ ᱥᱮ?
ᱦᱳᱭ ᱦᱳᱭ
ᱦᱩᱸ ᱟᱫᱚ ᱟᱞᱮ ᱢᱟ ᱱᱚᱝᱠᱟ ᱞᱟᱦᱟᱼᱼ ᱦᱟᱸ ᱯᱟᱹᱦᱤᱞ ᱠᱷᱚᱱᱟᱜ ᱜᱮ ᱧᱮᱞ ᱧᱟᱢ ᱮ ᱚᱱᱠᱟ ᱛᱟᱦᱮᱸ ᱠᱟᱱᱟ ᱠᱚ ᱮᱴᱟᱜ ᱪᱷᱟᱛᱤᱠ ᱡᱟᱹᱛ ᱛᱤ ᱦᱚᱸ ᱟᱨᱼᱼ ᱟᱵᱚ ᱟᱞᱮ ᱥᱟᱱᱛᱟᱲ ᱦᱚᱸ ᱢᱟᱱᱮ ᱟᱫᱚ ᱥᱚᱢᱟᱱ ᱥᱚᱢᱟᱱ ᱜᱮ ᱟᱫᱚᱼᱼ ᱟᱞᱮ ᱟᱛᱳ ᱨᱮᱢᱟ ᱩᱱᱠᱩ ᱫᱚ ᱟᱞᱟᱫᱟ ᱠᱟᱹᱴᱤᱡ ᱠᱟᱹᱴᱤᱡ ᱪᱷᱟᱲᱟ ᱠᱟᱛᱮᱜ ᱟᱛᱳ ᱢᱮᱱᱟᱜᱼᱼ ᱠᱟᱜ ᱛᱟᱠᱚᱣᱟ ᱩᱱᱠᱩ ᱦᱚᱸ ᱟᱹᱰᱤ ᱢᱟᱨᱟᱝ ᱟᱹᱛᱩ ᱛᱟᱠᱚ ᱟᱞᱮᱜᱮ ᱵᱚᱨᱚᱝ ᱪᱚ ᱠᱟᱹᱴᱤᱡ ᱠᱚᱢ ᱧᱚᱜ ᱜᱮᱛᱟᱞᱮᱭᱟ᱾ ᱚᱲᱟᱜ ᱠᱚ ᱩᱱᱠᱩᱣᱟᱜ ᱢᱟ ᱰᱷᱮᱨ ᱧᱚᱜ ᱜᱮᱛᱟ ᱠᱚᱣᱟ ᱟᱫᱚ ᱟᱞᱮ ᱫᱚ ᱟᱥᱮ ᱯᱟᱥᱮ ᱢᱟᱱᱮᱼᱼ ᱥᱩᱨ ᱥᱩᱯᱩᱨ ᱴᱚᱞᱟ ᱠᱚ ᱢᱮᱱᱟᱜ ᱟᱠᱟᱫᱟ᱾ ᱟᱫᱚ ᱥᱚᱢᱟᱱ ᱜᱮᱞᱮ ᱦᱩᱭᱩᱜ ᱠᱟᱱᱟ ᱚᱱᱠᱟ ᱦᱤᱥᱟᱹᱵ ᱛᱮᱫᱚ᱾
ᱟᱪᱪᱷᱟ ᱟᱫᱚᱞᱤᱧ ᱞᱟᱹᱭᱫᱟ ᱛᱟᱦᱚᱞᱮᱼᱼ ᱟᱯ ᱥᱮᱱᱟᱜ ᱚᱲᱟᱜ ᱟᱯᱮ ᱥᱮᱱᱟᱜ ᱟᱛ ᱴᱚᱞᱟ ᱨᱮᱫᱚ ᱪᱷᱟᱼᱼ ᱛᱤᱠ ᱡᱟᱹᱛᱤ ᱦᱚᱸ ᱦᱮᱱᱟᱜ ᱠᱟᱜ ᱠᱚᱣᱟ ᱛᱚ ᱟᱫᱚ ᱚᱱᱟᱛᱮ ᱦᱟᱸᱜ ᱞᱤᱧ ᱞᱟᱹᱭᱫᱟ ᱛᱟᱦᱚᱞᱮ ᱚᱲᱟᱜ ᱫᱩᱣᱟᱹᱨ ᱫᱚ ᱦᱟᱸᱥᱟᱼᱼ ᱥᱟᱨᱮ ᱨᱮᱭᱟᱜ ᱧᱮᱞ ᱧᱟᱢᱚᱜᱼᱟ ᱵᱟᱹᱲᱛᱤ ᱥᱮ ᱤᱴᱟᱹ ᱜᱟᱛᱷᱱᱤ ᱚᱲᱟᱜ ᱵᱟᱹᱲᱛᱤ ᱧᱮᱞ ᱧᱟᱢᱚᱜᱼᱟ?
ᱟᱫᱚ ᱢᱮᱱ ᱫᱟᱞᱤᱧ ᱦᱚᱸᱜ ᱚᱭ ᱡᱮᱼᱼ ᱩᱱᱠᱩ ᱪᱷᱟᱹᱛᱤᱠ ᱠᱚ ᱮᱴᱟᱜ ᱪᱷᱟᱛᱤᱠ ᱢᱮᱱᱟᱜ ᱠᱟᱜ ᱠᱚᱫᱚ᱾ ᱩᱱᱠᱩᱣᱟᱜ ᱫᱚ ᱱᱟᱦᱟᱜᱼᱼ ᱮᱸ ᱪᱮᱫ ᱞᱤᱧ ᱢᱮᱱᱟ ᱚᱝᱠᱟ ᱤᱴᱟᱹ ᱜᱟᱛᱷᱱᱤ ᱯᱟᱠᱟ ᱫᱟᱞᱟᱱ ᱚᱲᱟᱜ ᱜᱮ ᱵᱤᱥᱤ ᱧᱮᱞ ᱧᱟᱢᱚᱜᱼᱟ᱾ ᱟᱨ ᱦᱳᱭ ᱟᱨ ᱡᱟᱦᱟᱸᱭ ᱫᱚ ᱟᱹᱰᱤ ᱠᱚ ᱪᱟᱹᱛᱤᱠ ᱡᱟᱹᱛᱤ ᱦᱚᱸᱛᱚ ᱟᱵᱚᱼᱼ ᱧᱮᱞ ᱢᱮ ᱟᱵᱚ ᱞᱮᱠᱟ ᱜᱮᱛᱚ ᱟᱫᱷᱮᱠ ᱠᱤᱥᱥᱬ ᱠᱚ ᱢᱮᱱᱟᱜ ᱠᱟᱜ ᱠᱚᱣᱟ ᱚᱫᱷᱮᱠ ᱨᱮᱸᱜᱮᱡ ᱠᱚ ᱢᱮᱱᱟᱜ ᱠᱟᱫ ᱠᱚᱣᱟ᱾ ᱠᱚ ᱵᱟᱝ ᱥᱮ ᱟᱫᱚ ᱟᱹᱰᱤ ᱦᱚᱲᱟᱜ ᱜᱮ ᱦᱟᱸᱥᱟ ᱚᱲᱟᱜ ᱫᱚ ᱢᱮᱱᱟᱜ ᱠᱟᱜ ᱛᱟᱠᱚᱣᱟ ᱠᱤᱱᱛᱩᱼᱼ ᱱᱮᱛᱟᱨ ᱢᱟ ᱥᱚᱨᱠᱟᱨᱤ ᱠᱷᱚᱱᱟᱜ ᱚᱲᱟᱜ ᱠᱚ ᱧᱟᱢ ᱮᱫᱟ ᱤᱱᱟᱹ ᱦᱤᱥᱟᱹᱵ ᱛᱮᱼᱼ ᱟᱫᱚ ᱚᱲᱟᱜ ᱢᱟ ᱯᱟᱠᱟ ᱫᱟᱞᱟᱝ ᱚᱲᱟᱜ ᱜᱮ ᱟᱹᱰᱤ ᱟᱭᱢᱟ ᱦᱚᱲᱟᱜ ᱢᱮᱱᱟᱜ ᱟᱠᱟᱫ ᱛᱟᱠᱚᱣᱟ᱾
ᱦᱮᱸ ᱦᱮᱸ
ᱦᱳᱭ
ᱦᱮᱸᱛᱚ ᱟᱫᱚᱼᱼ ᱟᱸ ᱛᱟᱦᱚᱞᱮ ᱵᱟᱹᱲᱛᱤ ᱫᱚ ᱦᱟᱸᱜ ᱚᱠᱟᱴᱟᱜ ᱧᱮᱞ ᱧᱟᱢᱚᱜ ᱠᱟᱱᱟ᱾
ᱵᱟᱹᱲᱛᱤ ᱫᱚ ᱦᱚᱜᱼ ᱚᱚᱭ ᱯᱟ ᱤᱴᱟᱹ ᱨᱮᱱᱟᱜ ᱚᱲᱟᱜ᱾ ᱤᱴᱟᱹ ᱜᱟᱹᱛᱷᱤ ᱚᱲᱟᱜ ᱜᱮ ᱵᱤᱥᱤ ᱧᱮᱞ ᱧᱟᱢᱚᱜᱼᱼ ᱦᱳᱭ ᱦᱩᱸᱼᱼ
ᱟᱞᱮᱥᱮᱫ ᱦᱚᱸ ᱚᱱᱠᱟᱜ ᱜᱮ ᱱᱤᱛᱚᱜ ᱫᱚᱼᱼ ᱪᱷᱷᱟᱛᱤᱠ ᱡᱟᱹᱛᱮ ᱧᱮᱞ ᱧᱮᱞ ᱛᱮ ᱟᱵᱚ ᱥᱟᱱᱛᱟᱲ ᱦᱚᱯᱚᱱ ᱦᱚᱸ ᱠᱟᱹᱴᱤᱡ ᱫᱚ ᱦᱟᱸᱜ ᱵᱚᱱᱼᱼ ᱦᱮᱸ ᱪᱮᱫ ᱠᱚ ᱞᱟᱹᱭᱟ ᱠᱟᱹᱴᱤᱡ ᱵᱚᱱ ᱞᱟᱞᱦᱟᱜ ᱠᱟᱱ ᱜᱮᱭᱟ ᱛᱚ ᱟᱫᱚ ᱤᱱᱟᱹ ᱠᱷᱟᱛᱼᱼ ᱟᱸ ᱥᱟᱱᱛᱟᱲ ᱦᱚᱯᱚᱱ ᱦᱚᱸ ᱢᱚᱱᱮ ᱡᱤᱣᱤ ᱠᱮᱴᱮᱡ ᱠᱟᱛᱮᱫ ᱵᱟᱦᱨᱮ ᱫᱤᱥᱚᱢ ᱠᱚ ᱠᱟᱹᱢᱤ ᱟᱹᱜᱩᱭᱮᱜᱼᱟ ᱟᱨ ᱟᱭᱢᱟ ᱦᱚᱲᱜᱤ ᱚᱝᱠᱟ ᱩᱸ ᱤᱴᱟᱹ ᱜᱟᱛᱷᱱᱤ ᱚᱲᱟᱜ ᱠᱚ ᱵᱮᱱᱟᱣᱮᱫ
ᱦᱳᱭ ᱟᱫᱚ ᱱᱚᱣᱟ ᱨᱮᱱᱟᱜ ᱦᱚᱸ ᱢᱤᱫᱴᱮᱡ ᱥᱩᱵᱤᱫᱷᱟ ᱢᱮᱱᱟᱜ ᱟᱠᱟᱫᱟ, ᱤᱴᱟᱹ ᱜᱟᱹᱛᱷᱱᱤ ᱚᱲᱟᱜ ᱦᱚᱸ᱾ ᱡᱮᱢᱚᱱ ᱫᱚ ᱦᱟᱥᱟ ᱚᱲᱟᱜ ᱫᱚ ᱟᱥᱟᱲ ᱵᱚᱸᱜᱟ ᱫᱤᱱ ᱠᱷᱟᱱ ᱜᱮ, ᱮᱸ ᱨᱟᱹᱯᱩᱫᱚᱜᱼᱟ᱾ ᱟᱨ ᱦᱚ ᱞᱚᱥᱚᱫᱚᱜᱼᱟ ᱫᱚᱢᱮ, ᱟᱨ ᱤᱴᱟᱹ ᱜᱟᱛᱷᱱᱤ ᱚᱲᱟᱜ, ᱠᱷᱟᱱ ᱫᱚ ᱢᱤᱫ ᱫᱷᱟᱣ ᱵᱮᱱ ᱡᱩᱛ ᱠᱟᱜᱼᱟ, ᱟᱫᱚ ᱠᱚᱭᱚᱜ ᱜᱮ ᱵᱟᱝ ᱞᱟᱜᱟᱜ ᱵᱮᱱᱟ ᱚᱱᱠᱟ᱾
ᱦᱳᱭ, ᱦᱳᱭ
ᱚᱱᱟ ᱢᱟᱛᱚ ᱨᱟᱹᱯᱩ ᱦᱚᱸ ᱵᱟᱝ ᱨᱟᱹᱯᱩᱫᱚᱜᱼᱟ, ᱞᱚᱥᱚᱫ ᱦᱚᱸ ᱵᱟᱝ ᱞᱚᱥᱚᱫᱚᱜᱼᱟ᱾ ᱢᱚᱡᱽ ᱜᱮᱵᱚᱱ ᱫᱟᱬᱟ ᱵᱟᱲᱟᱭᱟ ᱦᱳᱭ, ᱚᱱᱟ ᱠᱚ ᱠᱷᱟᱹᱛᱤᱨ ᱛᱮᱦᱚᱸ ᱡᱟᱹᱱᱤᱡ ᱵᱚᱱ ᱠᱚᱨᱟᱣᱮᱫᱼᱟ ᱫᱚᱢᱮ ᱤᱴᱟᱹ ᱜᱟᱹᱛᱷᱱᱤ ᱚᱲᱟᱜ, ᱦᱳᱭ
ᱦᱳᱭ ᱟᱫᱚ ᱦᱟᱸᱜ ᱟᱵᱚᱣᱟᱜ ᱯᱟᱥᱮ ᱚᱲᱟᱜ ᱠᱚᱨᱮ ᱠᱚ ᱠᱚᱨᱟᱣ ᱞᱮᱠᱷᱟᱡ ᱟᱫᱚ ᱦᱟᱸᱜ ᱱᱤᱡᱮᱨᱟᱜ ᱢᱚᱱᱮ ᱡᱤᱣᱤ ᱦᱚᱸ ᱛᱚ ᱛᱷᱤᱨ ᱵᱟᱝ ᱛᱟᱦᱮᱱᱟ ᱥᱮ, ᱞᱟᱹᱭᱟᱢ ᱤᱧ ᱦᱚᱸ ᱯᱟᱞᱮᱧ ᱠᱚᱨᱟᱣ ᱫᱟᱲᱮᱭᱟᱜ ᱠᱷᱟᱱᱡ ᱟᱹᱰᱤᱜᱮ ᱱᱟᱯᱟᱭ ᱠᱚᱜᱼᱟ᱾ᱟᱫᱚ ᱤᱱᱟᱹ ᱠᱚ ᱪᱤᱱᱛᱟᱹ ᱵᱷᱟᱵᱱᱟ ᱠᱟᱛᱮᱜ ᱟᱭᱢᱟ ᱦᱚᱲ ᱜᱮ ᱦᱟᱸᱜ ᱵᱟᱦᱨᱮ ᱫᱤᱥᱚᱢ ᱠᱷᱚᱱ ᱠᱟᱹᱣᱰᱤ ᱠᱚᱠᱚ ᱟᱨᱡᱟᱣ ᱟᱹᱜᱩᱭᱮᱫᱼᱟ᱾ ᱟᱨ ᱦᱟᱸᱜ ᱠᱚ ᱵᱮᱱᱟᱣᱮᱫ ᱜᱮᱭᱟ ᱦᱟᱸᱜ,
ᱦᱳᱭ
ᱦᱳᱭ ᱟᱫᱚ ᱦᱟᱸᱜ ᱟᱯᱮ ᱚᱱᱛᱮ ᱡᱟᱦᱟᱸ, ᱦᱟᱥᱟ ᱚᱲᱟᱜ ᱠᱚ ᱧᱮᱞ ᱧᱟᱢᱚᱜ ᱫᱚ
ᱦᱳᱭ
ᱚᱱᱟ ᱦᱟᱥᱟ ᱚᱲᱟᱜ ᱨᱮᱭᱟ ᱪᱟᱹᱞᱤ ᱠᱚᱫᱚ ᱦᱟᱸᱜ ᱚᱠᱟᱞᱮᱠᱟᱱᱟᱜ ᱧᱮᱞ ᱧᱟᱢᱚᱜᱼᱟ?
ᱦᱟᱥᱟ ᱚᱲᱟᱜ ᱨᱮᱱᱟᱜ ᱪᱟᱹᱞᱤ ᱫᱚ, ᱡᱚᱢᱚᱱ ᱫᱷᱚᱨᱚ ᱵᱩᱥᱩᱜ ᱫᱚ ᱱᱮᱛᱟᱨ ᱫᱚ ᱚᱱᱠᱟ ᱫᱚ ᱵᱟᱝ ᱧᱮᱞ ᱧᱟᱢᱚᱜ ᱠᱟᱱᱟ᱾
ᱟᱪᱪᱷᱟ
ᱵᱩᱥᱩᱵ ᱛᱮᱜᱮ ᱞᱟᱦᱟ ᱫᱚ ᱧᱮᱧᱟᱢᱚᱜ ᱠᱟᱱ ᱛᱟᱦᱮᱸᱜᱼᱟ᱾ ᱱᱮᱛᱟᱨ ᱫᱚ ᱮᱵᱮᱥᱴᱼᱼ ᱴᱠᱴᱟᱨ ᱜᱮ ᱵᱮᱥᱤ ᱧᱮᱞ ᱧᱟᱢᱚᱜᱼᱟ, ᱟᱫᱚ ᱴᱤᱝ ᱫᱚ ᱟᱹᱰᱤ ᱠᱚᱢ ᱧᱮᱞ ᱧᱟᱢᱚᱜ ᱠᱟᱱᱟ᱾ ᱦᱮᱸ ᱵᱩᱥᱩᱵ ᱚᱲᱟᱜ ᱫᱚ ᱧᱮᱞᱜᱮ ᱵᱟᱝ ᱧᱮᱞ ᱧᱟᱢᱚᱜ ᱠᱟᱱᱟ ᱚᱱᱠᱟᱱᱟᱜ ᱵᱩᱥᱩᱵ ᱚᱲᱟᱜ ᱫᱚ ᱟᱫ, ᱮᱰᱵᱷᱮᱥᱟᱞ ᱟᱨ ᱴᱤᱧ ᱦᱳᱭ,
ᱟᱹᱰᱤ ᱱᱟᱯᱟᱭ,
ᱦᱳᱭ ᱟᱫᱚ ᱟᱵᱚ ᱢᱟ, ᱡᱮᱢᱚᱱ ᱠᱷᱚᱲ ᱫᱤᱭᱮ ᱡᱟᱦᱟᱸ ᱵᱚᱱ ᱪᱟᱹᱞᱤ ᱮᱫ ᱢᱟᱱᱮ ᱵᱚᱱ ᱪᱮᱛᱟᱱ ᱵᱚᱱ ᱫᱟᱵᱮ ᱛᱟᱦᱮ ᱵᱚᱱ᱾ ᱛᱟᱦᱮᱸᱼᱟ ᱚᱱᱟ ᱢᱟ ᱵᱚᱪᱷᱚᱨ ᱵᱚᱪᱷᱚᱨ ᱯᱟᱞᱴᱟᱣ ᱦᱩᱭᱩᱜ ᱛᱟᱵᱚᱱᱟ, ᱟᱨ ᱵᱟᱠᱷᱟᱡ ᱢᱟ ᱫᱟᱜ ᱡᱚᱨᱚᱣᱟᱜᱼ ᱟ ᱛᱤᱨ ᱨᱮ ᱚᱲᱟᱜ ᱟᱫᱚ ᱱᱮᱛᱟᱨ ᱫᱚ ᱚᱱᱟ ᱠᱚ ᱵᱮᱡᱟᱨ ᱛᱮ ᱟᱫᱚ, ᱮᱰᱵᱮᱥᱴᱟᱨ ᱫᱟᱠᱚ ᱡᱷᱚᱛᱚ ᱦᱚᱲ ᱜᱮ, ᱚᱱᱟ ᱠᱷᱟᱱ ᱫᱚ ᱢᱤᱫ ᱡᱟᱦᱟᱸ ᱡᱩᱫᱤ ᱠᱚᱥᱴᱚ ᱠᱟᱛᱮᱫ ᱮ ᱠᱟᱹᱣᱰᱤ ᱟᱨᱡᱤ ᱟᱨᱡᱟᱣ ᱠᱟᱛᱮᱫ ᱵᱚᱱ ᱚᱲᱟᱜ ᱵᱚᱱ ᱢᱟᱱᱮ ᱪᱮᱛᱟᱱ ᱵᱚᱱ ᱫᱟᱵᱟ, ᱛᱟᱦᱚᱞᱮ ᱫᱟᱜ ᱠᱚᱫᱚ ᱵᱟᱝ ᱛᱟᱵᱚᱜᱼᱟ ᱚᱱᱮ ᱚᱱᱼᱼ
ᱫᱟᱜ ᱠᱚᱫᱚ ᱵᱟᱝ ᱛᱟᱵᱟᱜᱼᱟ ᱦᱳᱭ,
ᱦᱳᱭ
ᱟᱫᱚ ᱦᱟᱸᱜ ᱟᱭᱢᱟ ᱦᱚᱲ ᱜᱮ ᱦᱟᱸᱜ ᱚᱱᱟ ᱠᱚ ᱪᱤᱱᱛᱟᱹ ᱵᱷᱟᱵᱱᱟ ᱠᱟᱛᱮᱜ ᱦᱚᱸ ᱦᱟᱸᱜ ᱱᱮᱛᱟᱨ ᱫᱚ ᱦᱟᱸᱜ, ᱵᱩᱥᱩᱵ ᱚᱲᱟᱜ ᱠᱚᱫᱚ ᱦᱟᱸᱜ ᱩᱱᱟᱹᱜ ᱵᱟᱝ ᱧᱮᱞ ᱧᱟᱢᱚᱜ ᱠᱟᱱ ᱛᱟᱠᱚᱣᱟ
ᱦᱳᱭ, ᱵᱩᱥᱩᱵ ᱚᱲᱟᱜ ᱠᱚᱫᱚ ᱩᱱᱟᱹᱜ ᱵᱟᱝ ᱧᱮᱞ ᱧᱟᱢᱚᱜ ᱠᱟᱱ ᱛᱟᱵᱚᱱᱟ᱾
ᱟᱨᱦᱚᱸ ᱟᱭᱢᱟ ᱦᱚᱲ ᱫᱚ ᱱᱚᱝᱠᱟ ᱦᱚᱸᱠᱚ ᱪᱤᱱᱛᱟᱹ ᱵᱷᱟᱵᱱᱟᱭ ᱜᱮᱭᱟ ᱞᱟᱹᱭᱟᱠᱚ, ᱡᱟᱦᱟᱸ ᱛᱤᱱᱟᱹᱜ ᱯᱟᱠᱟ ᱫᱟᱞᱟᱱ ᱛᱟᱦᱮᱸ ᱠᱟᱛᱮᱜ ᱦᱚᱸ ᱚᱱᱟ ᱢᱤᱫᱴᱟᱝ ᱜᱟᱱ ᱫᱚ ᱵᱩᱥᱩᱵ ᱚᱲᱟᱜ ᱫᱚ ᱞᱟᱹᱠᱛᱤᱜ ᱠᱟᱱ ᱜᱮᱭᱟ᱾ ᱪᱮᱫᱟᱜ ᱥᱮ ᱟᱵᱚᱨᱮᱱ ᱵᱚᱸᱜᱟ ᱵᱩᱨᱩ ᱡᱟᱦᱟᱸᱭ ᱦᱮᱱᱟᱜ ᱟᱠᱟᱜ ᱠᱚᱣᱟ
ᱦᱳᱭ
ᱩᱱᱠᱩ ᱫᱚ ᱦᱟᱸᱜ ᱛᱚ ᱦᱟᱸᱜ ᱯᱩᱡᱟᱹ ᱯᱟᱥ ᱥᱟᱵ ᱚᱠᱛᱚ ᱫᱚ ᱦᱟᱸᱜ ᱛᱚ ᱦᱟᱸᱜ ᱦᱟᱺᱰᱤ ᱠᱚ ᱫᱚᱦᱚ ᱞᱟᱹᱜᱤᱫ ᱛᱮ ᱦᱟᱸᱜ ᱢᱤᱫᱴᱟᱝ ᱚᱲᱟᱜ ᱫᱚ ᱦᱟᱸᱜ ᱞᱟᱹᱠᱛᱤᱜ ᱠᱟᱱ ᱜᱮᱭᱟ ᱥᱮ ᱡᱟᱦᱟᱸ ᱫᱚ ᱵᱩᱥᱩᱵ ᱛᱮ ᱫᱟᱞᱚᱵ ᱚᱲᱟᱜ, ᱦᱮᱸ᱾ ᱟᱨ ᱟᱵᱚᱨᱮᱱ ᱵᱚᱸᱜᱟ ᱵᱩᱨᱩ ᱢᱟ ᱚᱱᱟ ᱵᱩᱥᱩᱵ ᱛᱮ ᱫᱟᱞᱚ ᱚᱲᱟᱜ ᱨᱮ ᱦᱟᱺᱰᱤ ᱦᱟᱺᱰᱤ ᱫᱚᱦᱚ ᱢᱟᱱᱮ ᱫᱚᱢᱮ ᱠᱚ ᱠᱩᱥᱤᱜᱼᱟ ᱦᱟᱸᱜ᱾
ᱛᱟ ᱦᱳᱭ ᱦᱳᱭ, ᱟᱹᱰᱤ ᱱᱟᱯᱟᱭ ᱠᱟᱛᱷᱟ ᱜᱮᱵᱤᱱ ᱞᱟᱹᱭ ᱠᱟᱜᱼᱟ ᱟᱫᱚ ᱚᱱᱮ ᱚᱱᱟ ᱦᱚ ᱛᱮᱡ ᱛᱮ ᱱᱮᱛᱟᱨ ᱫᱚ ᱟᱞᱮ ᱥᱮᱫ ᱢᱟ ᱩᱱᱟᱹᱜ ᱫᱚ ᱵᱟᱝ ᱧᱮᱞ ᱧᱟᱢᱚᱜ ᱠᱟᱱᱟ᱾ ᱟᱫᱚ ᱠᱩᱥᱤ ᱢᱟᱠᱚ ᱠᱩᱥᱤ ᱠᱚᱫ ᱜᱮ ᱟᱫᱚ, ᱦᱳᱭ᱾
ᱟᱫᱚ ᱟᱭᱢᱟ ᱦᱚᱲ ᱜᱮ ᱚᱝᱜᱟ ᱠᱟᱹᱣᱰᱤ ᱟᱹᱨᱤ ᱛᱟᱦᱮᱸ ᱠᱟᱛᱮᱫ ᱛᱩᱞᱩᱡ ᱦᱚᱸ ᱟᱫᱚ ᱵᱩᱥᱩᱵ ᱚᱲᱟᱜ ᱚᱱᱠᱟ ᱢᱤᱫ ᱵᱟᱨ ᱫᱚ ᱛᱟᱦᱮᱸᱱ ᱛᱟᱠᱚ ᱜᱮᱭᱟ᱾ ᱟᱫᱚ ᱩᱱᱠᱩ ᱠᱚᱫ ᱫᱚ ᱦᱟᱸᱜ ᱡᱟᱦᱟᱸ ᱛᱤᱥ ᱥᱮᱭᱟ ᱜᱚᱜ ᱞᱮᱱ ᱛᱟᱠᱚ ᱨᱮᱦᱚᱸ ᱟᱠᱚ ᱫᱚ ᱦᱟᱸᱜ ᱛᱚ ᱦᱟᱸᱜ ᱵᱟᱠᱚ ᱫᱟᱵ-ᱟ ᱥᱮ᱾
ᱦᱳᱭ᱾
ᱠᱟᱹᱣᱰᱤ ᱟᱹᱨᱤ ᱢᱟᱱᱮ ᱠᱟᱹᱣᱰᱤ ᱪᱟᱯᱟᱞ ᱠᱟᱛᱮᱜ ᱜᱮ ᱦᱟᱸᱜ ᱚᱱᱟ ᱠᱚᱫᱚ ᱦᱟᱸᱜ ᱠᱚ ᱫᱟᱵ ᱦᱚᱪ ᱡᱮᱭᱟᱜ ᱫᱚ ᱤᱱᱟᱹ ᱠᱷᱟᱹᱛᱤᱨ ᱛᱮ ᱩᱱᱠᱩ ᱫᱚ ᱦᱟᱸᱜ ᱠᱚ ᱫᱚᱦᱚ ᱠᱟᱜ ᱜᱮᱭᱟ ᱚᱱᱠᱟ᱾
ᱦᱳᱭ ᱦᱳᱭ᱾
ᱦᱩᱸ᱾
ᱫᱚᱦᱚ ᱢᱟ ᱟᱹᱰᱤ ᱱᱟᱯᱟᱭ ᱜᱮᱭᱟ ᱟᱫᱚ ᱡᱟᱦᱟᱸᱭ ᱠᱚᱣᱟᱜ ᱠᱟᱹᱣᱰᱤ ᱚᱱᱠᱟ ᱢᱮᱱᱟᱜ ᱠᱟᱜ ᱛᱟᱠᱚᱣᱟ ᱵᱚᱫᱚᱞ ᱞᱟᱹᱜᱤᱫ ᱥᱮ ᱦᱮᱸ ᱦᱳᱭ ᱚᱱᱠᱟ ᱦᱚᱲ ᱩᱱᱠᱟ ᱦᱚᱲ ᱠᱟᱛᱮᱫ ᱚᱱᱠᱟ ᱵᱟᱜᱟᱣ ᱦᱚᱪᱚ ᱞᱟᱹᱜᱤᱫ᱾ ᱩᱱᱠᱩ ᱫᱚ ᱟᱫᱚ ᱟᱵᱚ ᱦᱚᱸᱵᱚᱱ ᱫᱚᱦᱚ ᱠᱮᱜᱮᱭᱟ ᱡᱩᱫᱤ ᱚᱱᱠᱟ ᱠᱟᱹᱣᱰᱤ ᱟᱨᱤ ᱚᱱᱠᱟ ᱛᱟᱦᱮᱸ ᱠᱚᱜ ᱛᱟᱵᱚᱱᱟ, ᱵᱟᱝ ᱥᱮ?
ᱦᱳᱭ ᱦᱳᱭ᱾
ᱦᱳᱭ᱾
ᱟᱫᱚ ᱦᱟᱸᱜ ᱱᱤᱛᱟᱨ ᱢᱟ ᱡᱟᱦᱟᱸ ᱞᱮᱠᱟ ᱠᱟᱛᱮᱜ ᱠᱩᱨᱩᱢᱩᱴᱩ ᱠᱟᱛᱮᱜ ᱠᱟᱹᱣᱰᱤ ᱦᱚᱸᱵᱚᱱ ᱨᱚᱡᱽᱜᱟᱨᱮᱫ ᱜᱮ ᱟᱫᱚ ᱛᱟᱹᱣ ᱨᱮᱦᱚᱸ ᱟᱫᱚ ᱚᱱᱟ ᱠᱷᱚᱨᱪᱟ ᱦᱚᱸᱛᱚ ᱚᱱᱠᱟᱜᱮ ᱦᱮᱱᱟᱜ ᱟᱠᱟᱫ ᱛᱟᱵᱚᱱᱟ ᱥᱮ ᱨᱳᱡ ᱜᱟᱨ ᱡᱟᱦᱟᱸ ᱞᱮᱠᱟ ᱵᱚᱱ ᱨᱳᱡᱽᱜᱟᱨᱮᱜᱼᱟ ᱟᱫᱚ ᱯᱩᱭᱥᱟᱹ ᱯᱟᱹᱛᱤ ᱠᱚ ᱵᱟᱢ ᱪᱩᱯᱩᱫ ᱫᱚᱦᱚ ᱡᱚᱝ ᱞᱮᱱᱠᱷᱟᱱ ᱦᱟᱸᱜ ᱛᱚ ᱟᱫᱚ ᱦᱟᱸᱜ ᱵᱟᱢ ᱚᱱᱮ ᱚᱲᱟᱜ ᱫᱩᱣᱟᱹᱨ ᱫᱚ ᱦᱟᱸᱜ ᱵᱟᱢ ᱠᱮᱴᱮᱡ ᱫᱟᱲᱮᱭᱟᱜ-ᱟ ᱥᱮ᱾
ᱟ ᱦᱳᱭ ᱦᱳᱭ᱾
ᱦᱳᱭ ᱦᱳᱭ᱾